ᱵᱚᱭᱦᱟ ᱦᱮᱸ᱾ ᱟᱫᱚ ᱛᱚᱵᱮ ᱥᱟᱛᱟᱢ ᱥᱮᱫ ᱞᱟᱝ ᱞᱟᱦᱟ ᱞᱮᱱ ᱜᱮ ᱟᱫᱚ ᱪᱮᱫ ᱤᱫᱤ ᱪᱮᱫ ᱵᱟᱨᱮ ᱠᱚ ᱟᱛᱮ ᱞᱟᱝ ᱨᱚᱯᱚᱲ ᱞᱮᱱᱠᱷᱟᱱ ᱜᱟᱱᱚᱜ ᱞᱮᱠᱟᱢ ᱵᱩᱡᱷᱟᱹᱣ ᱮᱫᱟ᱾
ᱢᱟᱥᱮ ᱟᱫᱚ ᱵᱩᱭᱦᱟ ᱱᱤᱛᱚᱜ ᱫᱚ ᱤᱧᱟᱹᱜ ᱢᱚᱱᱮ ᱨᱮᱢᱟ ᱚᱝᱠᱟ ᱵᱟᱝ ᱦᱳᱭ ᱟᱢ ᱯᱟᱦᱴᱟ ᱠᱷᱚᱱ ᱜᱮ ᱢᱟ ᱠᱟᱹᱴᱤᱡ ᱞᱟᱹᱭ ᱛᱟᱞᱟᱝ ᱢᱮ ᱚᱠᱟ ᱪᱮᱛᱟᱱ ᱚᱠᱟ ᱥᱟᱛᱟᱢ ᱪᱮᱛᱟᱱ ᱞᱟᱝ ᱨᱚᱯᱚᱲ ᱞᱮᱱᱠᱷᱟᱱ ᱱᱟᱯᱟᱭᱚᱜᱼᱟ᱾
ᱟᱪᱪᱷᱟ ᱟᱪᱪᱷᱟ ᱟ, ᱱᱤᱛ ᱫᱚ᱾ ᱵᱤᱨ ᱵᱩᱨᱩ ᱠᱚᱨᱮᱱᱟᱜ ᱚᱱᱟ ᱥᱮᱸᱱᱫᱽᱨᱟ ᱠᱚ ᱤᱫᱤ ᱠᱮᱛᱮᱜ ᱜᱮ ᱨᱚᱯᱚᱲ ᱫᱚ ᱱᱟᱦᱟᱜ ᱠᱟᱹᱡ᱾ ᱮᱸᱜ, ᱟᱸᱡᱚᱢ ᱥᱟᱱᱟᱧ ᱠᱟᱱᱟ ᱡᱮᱦᱮᱛᱩ ᱟᱵᱚ ᱫᱚ ᱵᱩᱨᱩ ᱫᱤᱥᱚᱢ ᱦᱚᱲ ᱠᱟᱱᱟ ᱞᱟᱝ᱾ ᱟᱻ ᱟᱫᱚ ᱚᱱᱟ ᱜᱮ ᱵᱤᱨ ᱵᱩᱨᱩ ᱠᱚᱨᱮᱱᱟᱜ ᱥᱮᱸᱫᱽᱨᱟ ᱠᱟᱨᱠᱟ ᱤᱫᱤ ᱠᱟᱛᱮᱜ ᱜᱮ ᱢᱟᱱᱮ ᱛᱤᱱᱟᱹᱜ ᱜᱟᱱ ᱟᱵᱚ ᱪᱮᱛᱟᱱ ᱨᱮᱫᱚ ᱢᱤᱫᱴᱟᱱ ᱱᱟᱯᱟᱭᱟ ᱟᱨ ᱛᱤᱱᱟᱹᱜ ᱜᱟᱱ ᱦᱩᱭᱩᱜ ᱠᱟᱱᱟ ᱵᱟᱹᱲᱤᱡᱟᱭ ᱚᱱᱟ ᱚᱱᱟ ᱠᱚ ᱤᱫᱤ ᱠᱟᱛᱮ ᱜᱮᱞᱟᱝ ᱠᱟᱹᱡ ᱞᱟᱝ ᱨᱚᱯᱚᱲ ᱜᱚᱴᱟ ᱧᱚᱜᱼᱟ
ᱦᱳᱭ ᱦᱳᱭ ᱟᱫᱚᱞᱟᱝ ᱮᱛᱚᱦᱚᱵ ᱞᱮᱜᱮ ᱦᱮᱸ ᱵᱟᱝ
ᱦᱮᱸ ᱦᱮᱸ ᱦᱮᱸ ᱮᱛᱚᱦᱚᱵ ᱞᱟᱹᱜᱤᱫ
ᱦᱳᱭ ᱛᱟᱦᱚᱞᱮ ᱵᱚᱭᱦᱟ ᱥᱮᱸᱫᱽᱨᱟ ᱵᱟᱨᱮ ᱛᱮᱫᱚ ᱛᱤᱱᱟᱹᱜ ᱜᱟᱱ ᱵᱟᱰᱟᱭ ᱢᱮᱱᱟᱜᱼᱟ
ᱥᱮᱸᱫᱽᱨᱟ ᱵᱟᱨᱮ ᱛᱮᱫᱚ ᱤᱧ ᱴᱷᱮᱡ ᱫᱚ ᱱᱤᱱᱟᱹᱜ ᱜᱟᱱ ᱜᱮᱮ ᱵᱟᱟᱨᱫᱟᱭ ᱢᱮᱱᱟᱜᱼᱟ ᱡᱮ ᱡᱚᱢ ᱟᱹᱥᱩᱞᱚᱜ ᱞᱟᱹᱜᱤᱫ ᱛᱮ ᱦᱩᱭᱩᱜ ᱠᱟᱱᱟ ᱥᱩᱞᱩ ᱠᱚ ᱩᱱ ᱚᱠᱛᱚ ᱠᱷᱚᱱᱜᱮ ᱟᱵᱚ ᱦᱚᱲ ᱦᱚᱯᱚᱱ ᱠᱚᱠᱚ ᱜᱚᱡ ᱵᱟᱲᱟ ᱠᱟᱛᱮᱫ ᱠᱚ ᱤᱥᱤᱱ ᱵᱟᱥᱟᱝ ᱞᱟᱭᱮᱫᱟ ᱠᱚ ᱡᱚᱢ ᱠᱮᱠᱚᱣᱟ ᱟᱨ ᱟᱨ ᱢᱤᱫᱤᱫᱴᱮᱱ ᱢᱤᱫᱴᱟᱝ ᱫᱚ ᱵᱩᱡᱷᱟᱹᱜ ᱠᱟᱱᱟ ᱡᱮ ᱡᱟᱦᱟᱸ ᱦᱩᱭᱩᱜ ᱠᱟᱱᱟ ᱩᱱ ᱚᱠᱛᱚᱨᱮ ᱡᱟᱦᱟᱸ ᱱᱮᱛᱟᱨ ᱫᱚ ᱵᱟᱝᱟ ᱩᱱ ᱚᱠᱛᱚᱨᱮ ᱦᱩᱭᱩᱜᱜ ᱠᱟᱱᱟ ᱵᱟᱭᱨᱮ ᱢᱟᱱᱮ ᱩᱱᱠᱩ ᱥᱮᱬᱟ ᱥᱮᱬᱟ ᱠᱚ ᱡᱤᱵᱽ ᱡᱤᱭᱟᱹᱞᱤ ᱢᱮᱱᱟᱜ ᱠᱚᱣᱟ ᱛᱚ ᱩᱱᱠᱩ ᱴᱷᱮᱱ ᱠᱷᱚᱱ ᱟᱵᱚ ᱠᱚ ᱵᱟᱧᱪᱟᱣ ᱞᱟᱹᱜᱤᱫ ᱛᱮ ᱦᱩᱭᱩᱜ ᱠᱟᱱᱟ ᱠᱚ ᱫᱟᱨᱟᱢ ᱠᱷᱟᱹᱛᱤᱨ ᱛᱮᱠᱚ ᱥᱮᱸᱫᱽᱨᱟ ᱠᱮᱠᱚᱣᱟ ᱱᱚᱣᱟ ᱵᱟᱨ ᱞᱮᱠᱟ ᱠᱟᱛᱤᱨ ᱜᱮᱭᱟᱧ
ᱦᱳᱭ ᱦᱳᱭ ᱦᱳᱭ ᱦᱳᱭ ᱵᱚᱭᱦᱟ ᱮ ᱱᱮᱠᱟᱱ ᱦᱚᱲ ᱦᱚᱸ ᱯᱟᱲᱦᱟᱣ ᱠᱟᱛᱮ ᱡᱟᱦᱟᱸ ᱛᱤᱱᱟᱹᱜ ᱜᱟᱱ ᱵᱩᱡᱽ ᱦᱩᱭ ᱠᱟᱱᱟ ᱮ ᱟᱵᱚ ᱫᱚ ᱥᱟᱱᱛᱟᱲ ᱦᱚᱯ ᱦᱚᱯᱚᱱ ᱫᱚ ᱵᱤᱨ ᱜᱟᱡᱟᱲ ᱨᱮᱜᱮ ᱵᱚᱱ ᱜᱤᱨᱟᱹᱵᱟᱥ ᱠᱟᱱᱟ ᱛᱚ ᱯᱳᱭᱞᱳ ᱠᱷᱚᱱ ᱜᱮ ᱟᱫᱚ ᱠᱷᱟᱱ ᱫᱚ ᱟᱵᱚᱫ ᱫᱚ ᱦᱮᱸ ᱵᱤᱨ ᱨᱮᱱ ᱡᱤᱭᱟᱹᱞᱤ ᱪᱮᱛᱟᱱᱜ ᱡᱚᱢᱟᱜ ᱫᱚᱵᱚᱱ ᱱᱤᱨᱵᱷᱚᱨ ᱛᱟᱦᱮᱸᱫ ᱟᱨ ᱫᱟᱨᱮ ᱱᱟᱹᱲᱤ ᱡᱟᱦᱟᱸ ᱡᱚ ᱵᱤᱞᱤ ᱠᱚ ᱚᱱᱟ ᱟᱨ ᱟᱵᱚ ᱛᱮᱫᱚ ᱡᱟᱦᱟᱸ ᱟᱵᱚ ᱵᱟᱧᱪᱟᱜ ᱞᱟᱹᱜᱤᱫ ᱟᱨ ᱟᱵᱚᱣᱟᱜ ᱟᱹᱥᱩᱞᱚᱜ ᱞᱟᱹᱜᱤᱫ ᱛᱮ ᱡᱟᱦᱟᱸ ᱵᱚᱱ ᱡᱤᱭᱟᱹᱞᱤ ᱠᱚᱵᱚᱱ ᱥᱮᱸᱫᱽᱨᱟ ᱠᱚᱣᱟ
ᱦᱮᱸ ᱦᱮᱸ
ᱦᱳᱭ ᱦᱳᱭ
ᱜᱚᱱᱮ ᱚᱱᱟᱜᱮ ᱟᱫᱚ ᱦᱟᱸᱱᱟᱜ ᱞᱟᱦᱟ ᱫᱚ ᱛᱟᱦᱚᱞᱮ ᱪᱤᱞᱤ ᱡᱤᱵᱽᱼᱡᱤᱭᱟᱹᱞᱤ ᱠᱚᱠᱚ ᱛᱟᱦᱮᱱ ᱠᱟᱱ ᱞᱮᱠᱟ ᱠᱟ ᱢᱟᱱᱮ ᱜᱚᱲᱚᱢ ᱦᱟᱲᱟᱢ ᱠᱚ ᱟᱨ ᱥᱮ ᱩᱱ ᱚᱠᱛᱚ ᱨᱮᱱ ᱡᱟᱦᱟᱸᱭ ᱯᱩᱨᱩᱫᱷᱩᱞ ᱜᱚᱝᱠᱮ ᱠᱚ ᱴᱷᱮᱱ ᱵᱚᱱ ᱟᱸᱡᱚᱢ ᱠᱟᱜ ᱞᱮᱠᱟᱢ ᱵᱩᱡᱷᱟᱹᱣ ᱮᱫᱟ
ᱦᱳᱭ ᱟᱸᱡᱚᱢ ᱦᱮᱸ ᱡᱟᱦᱟᱸ ᱛᱤᱱᱟᱹᱜ ᱜᱟᱱ ᱯᱟᱹᱦᱤᱞ ᱦᱟᱯᱲᱟᱢ ᱠᱚᱣᱟᱜ ᱠᱟᱛᱷᱟ ᱞᱮᱠᱟᱛᱮ ᱟᱸᱡᱚᱢ ᱦᱮᱡ
ᱢᱚᱪᱟ ᱠᱟᱛᱷᱟ ᱟᱢᱫᱟ ᱯᱟᱹᱦᱤᱞ ᱨᱮ ᱡᱚ ᱫᱚ ᱥᱮᱬᱟ ᱥᱮᱬᱟ ᱰᱮᱞᱤ ᱜᱮᱠᱚ ᱛᱟᱦᱮᱸ ᱠᱟᱱᱟ ᱟᱨ ᱮᱠᱷᱚᱱ ᱫᱚ ᱦᱟᱸᱜ ᱱᱟᱦᱟᱜ ᱵᱟᱝᱠᱚ ᱧᱮᱞ ᱧᱟᱢᱚᱜ ᱠᱟᱱ ᱠᱟᱱᱟ ᱟᱫᱚ ᱩᱱ ᱡᱚᱠᱷᱟᱱ ᱫᱚ ᱮ ᱥᱮᱬᱟ ᱥᱮᱬᱟ ᱡᱤᱞ ᱤᱵ ᱛᱮᱫᱚ ᱵᱟᱱᱟ ᱮᱢᱟᱱ ᱠᱚ ᱩᱱᱠᱩ ᱛᱟᱹᱨᱩᱵ ᱥᱩᱠᱨᱤ ᱦᱮᱸ ᱟᱨ ᱡᱟᱦᱟᱸ ᱫᱚ ᱦᱮᱸ ᱠᱩᱞ ᱮᱢᱟᱱ ᱡᱤᱞ ᱮᱢᱟᱱ ᱠᱚ
ᱦᱮᱸ ᱦᱮᱸ ᱦᱮᱸ
ᱦᱳᱭ ᱦᱳᱭ ᱟᱨ ᱱᱚᱝᱠᱟ
ᱟᱪᱪᱷᱟ
ᱦᱮᱸ ᱟᱨ ᱡᱟᱦᱟᱸᱱ ᱵᱚᱛᱚᱨᱟᱱ ᱡᱤᱭᱟᱹᱞᱤ ᱞᱮᱠᱟ ᱞᱮᱠᱟ ᱛᱮᱫᱚ ᱮᱫ ᱠᱩᱞ ᱠᱚ ᱦᱩᱭᱩᱜ ᱠᱟᱱᱟ ᱟᱨ ᱦᱟᱹᱛᱤ ᱮᱢᱟᱱ ᱠᱚ ᱱᱩᱠᱩ ᱟᱵᱚ- ᱩᱱᱠᱩ ᱴᱷᱮᱱ ᱠᱷᱚᱱ ᱵᱟᱧᱪᱟᱣ ᱞᱟᱹᱜᱤᱫ ᱛᱮᱵᱚᱱ ᱥᱮᱸᱫᱽᱨᱟᱭᱮᱫ ᱠᱚ ᱛᱟᱦᱮᱸᱫ ᱦᱮᱸ ᱵᱟᱝ
ᱦᱮᱸ ᱦᱮᱸ ᱦᱮᱸ ᱦᱮᱸ ᱠᱟᱛᱷᱟ ᱫᱚ ᱮᱠᱫᱚᱢ ᱟᱹᱰᱤ ᱥᱟᱹᱨᱤ ᱜᱮᱢ ᱞᱟᱹᱭ ᱠᱟᱜᱼᱟ ᱩᱱ ᱚᱠᱛᱚ ᱫᱚ ᱦᱩᱭᱩᱜ ᱠᱟᱱᱟ ᱥᱟᱹᱨᱤᱜᱮ ᱟᱹᱰᱤ ᱵᱚᱛᱚᱨᱟᱱ ᱵᱚᱛᱚᱨᱟᱱ ᱡᱤᱵᱽ ᱡᱤᱭᱟᱹᱞᱤ ᱠᱚ ᱡᱟᱦᱟᱸᱭ ᱫᱚ ᱢᱮᱫ ᱛᱮᱦᱚᱸ ᱵᱟᱵᱚᱱ ᱧᱮᱞ ᱧᱟᱢ ᱟᱠᱟᱫ ᱠᱚ ᱯᱟᱞᱚᱱ ᱵᱟᱵᱚᱱ ᱧᱮᱞ ᱠᱚᱜᱮᱭᱟ ᱟᱵᱚ ᱫᱚ
ᱦᱮᱸ ᱦᱮᱸ ᱟᱫᱚ ᱩᱱ ᱚᱠᱛᱚ ᱫᱚ ᱟᱵᱚ ᱦᱮᱸ ᱦᱮᱸ ᱦᱮᱸ ᱟᱫᱚ ᱩᱱ ᱚᱠᱛᱚ ᱫᱚ ᱟᱵᱚᱣᱟᱜ ᱫᱚ ᱚᱲᱟᱜ ᱫᱩᱣᱟᱹᱨ ᱩᱣᱟᱹᱨ ᱠᱚᱦᱚᱸ ᱚᱱᱠᱟ ᱵᱟᱝ ᱛᱟᱦᱮᱸ ᱠᱟᱱᱟ᱾ ᱡᱤᱵᱽᱼᱡᱤᱭᱟᱹᱞᱤ ᱦᱮᱸ ᱦᱮᱸ ᱟᱨ ᱡᱤᱵᱽᱼᱡᱤᱭᱟᱹᱞᱤ ᱠᱚᱣᱟᱜ ᱦᱚᱸ ᱩᱱ ᱡᱚᱠᱷᱟᱡ ᱫᱚ ᱟᱹᱰᱤ ᱥᱟᱸᱜᱮ ᱠᱚ ᱛᱟᱦᱮᱸ ᱠᱟᱱᱟ᱾ ᱮᱠᱷᱚᱱ ᱫᱚ ᱦᱳᱭ ᱛᱚ ᱵᱟᱹᱭ ᱵᱟᱹᱭ ᱛᱮᱠᱚ ᱟᱫ ᱪᱟᱞᱟᱣ ᱠᱟᱱᱟ᱾
ᱦᱮᱸ ᱦᱮᱸ ᱦᱮᱸ
ᱦᱩᱸ᱾
ᱟᱫᱚ ᱟᱵᱚ ᱦᱚᱸ ᱫᱷᱟᱹᱨᱛᱤ ᱨᱮᱢᱟ ᱟᱹᱰᱤ ᱛᱟᱭᱚᱢ ᱛᱮᱠᱚ ᱟᱹᱜᱩ ᱟᱠᱟᱫ ᱵᱚᱱ ᱫᱚ ᱾
ᱦᱳᱭ ᱦᱳᱭ ᱦᱳᱭ ᱦᱳᱭ ᱦᱳᱭ᱾ ᱟᱫᱚ ᱯᱟ ᱦᱟᱯᱲᱟᱢ ᱠᱚᱣᱟᱜ ᱠᱟᱛᱷᱟ ᱞᱮᱠᱟᱛᱮ ᱡᱟᱦᱟᱸ ᱛᱤᱱᱟᱹᱜ ᱜᱟᱱ ᱟᱸᱡᱚᱢ ᱟᱠᱟᱱᱟ᱾ ᱚᱱᱟ ᱠᱚᱜᱮ ᱞᱟᱹᱭ ᱦᱩᱭᱩᱜ ᱠᱟᱱᱟ᱾
ᱦᱳᱭ ᱟᱫᱚ ᱩᱱ ᱚᱠᱛᱚ ᱨᱮᱫᱚ ᱱᱩᱠᱩ ᱠᱩᱞ ᱠᱚ ᱵᱟᱱᱟ ᱠᱚ ᱦᱟᱹᱛᱤ ᱠᱚ ᱦᱟᱴᱜᱟᱨ ᱠᱚ ᱦᱮᱸ, ᱦᱟᱸ, ᱟ ᱟ ᱡᱟᱦᱟᱸᱭ ᱠᱚ ᱧᱩᱛᱩᱢ ᱵᱟᱵᱚᱱ ᱵᱟᱰᱟᱭᱟ ᱚᱱᱠᱟᱱ ᱠᱚᱦᱚᱸ ᱠᱚ ᱛᱟᱦᱮᱸᱭᱟ ᱟᱹᱰᱤ ᱵᱚᱛᱚᱨᱟᱱ ᱵᱚᱛᱚᱨᱟᱱ᱾ ᱛᱚ ᱟᱸᱡᱚᱢ ᱵᱟᱲᱟ ᱦᱩᱭ ᱟᱠᱟᱱᱟ, ᱩᱱᱠᱩ ᱠᱚ ᱴᱷᱮᱱ ᱠᱚ ᱟᱠᱚ ᱦᱚᱸᱠᱚ ᱦᱯᱲᱟ ᱦᱚᱪᱚ ᱠᱟᱱᱟ ᱥᱮᱠᱚ ᱵᱟᱹᱲᱤᱡ ᱦᱚᱪᱚᱣᱟ ᱟᱠᱟᱱᱟ ᱟᱨ ᱟᱠᱚᱣᱟᱜ ᱛᱤ ᱛᱮᱦᱚᱸ ᱦᱩᱭᱩᱜ ᱠᱟᱱᱟ᱾ ᱟᱵᱚᱨᱮᱱ ᱦᱟᱯᱲᱟᱢ ᱠᱚᱣᱟᱜ ᱛᱤ ᱛᱮᱦᱚᱸ ᱦᱟᱹᱠᱩ ᱠᱚ ᱵᱟᱹᱲᱤᱡ ᱟᱠᱟᱱᱟ ᱟᱨ ᱱᱚᱝᱠᱟᱱᱟᱜ ᱠᱚᱵᱚᱱ ᱟᱸᱡᱚᱢ ᱠᱟᱜ ᱠᱷᱟᱹᱛᱤᱨ ᱛᱚ ᱚᱱᱟ ᱠᱚᱨᱮ ᱠᱷᱚᱱ ᱜᱮ ᱥᱮᱸᱫᱽᱨᱟ ᱧᱩᱛᱩᱢ ᱫᱚ ᱦᱮᱡ ᱟᱠᱟᱱᱟ᱾
ᱦᱳᱭ ᱦᱳᱭ᱾ ᱦᱮᱸ ᱦᱮᱸ᱾
ᱟᱨ ᱥᱮᱸᱫᱽᱨᱟ ᱠᱟᱨᱠᱟ ᱠᱟᱛᱮᱫ ᱜᱮ ᱦᱩᱭᱩᱜ ᱠᱟᱱᱟ ᱥᱮᱸᱫᱽᱨᱟ ᱫᱚ ᱡᱮ ᱦᱟᱹᱱᱤ ᱥᱩᱞᱩᱠᱮᱢ ᱜᱚᱡᱮ ᱚᱱᱠᱟᱱᱟᱜ ᱵᱮᱯᱟᱨ ᱫᱚ ᱵᱟᱝ ᱥᱮᱸᱫᱽᱨᱟ ᱢᱟᱱᱮ ᱡᱟᱦᱱᱟᱜ ᱫᱩᱠᱷᱢᱟᱹ ᱠᱟᱛᱮ ᱦᱚᱸ ᱟᱥᱩᱞᱚᱜ ᱢᱤᱫᱴᱟᱝ ᱦᱚᱨ ᱰᱟᱦᱟᱨ᱾
ᱦᱮᱸ ᱦᱮᱸ ᱟᱥᱩᱞᱚᱜ ᱢᱤᱫᱴᱟᱝ ᱦᱚᱲ ᱰᱟᱦᱟᱨ ᱯᱟᱸᱡᱟ ᱟᱨ ᱡᱟᱦᱟᱱᱟᱜ ᱢᱤᱫᱴᱟᱝ ᱩᱸᱻ ᱱᱤᱝᱠᱟᱱ ᱦᱚᱲ ᱡᱤᱣᱤ ᱵᱟᱧᱪᱟᱣ ᱞᱟᱹᱜᱤᱫ ᱦᱚᱸ
ᱦᱟᱸ ᱦᱟᱸ ᱡᱤᱣᱤ ᱵᱟᱧᱪᱟᱣ᱾ ᱚᱱᱟ ᱠᱚ ᱞᱮᱠᱟᱛᱮ ᱠᱟᱛᱷᱟ ᱫᱚ ᱚᱱᱮ ᱚᱱᱠᱟ ᱠᱟᱱᱟ᱾ ᱟᱫᱚ ᱱᱚᱝᱠᱟ ᱱᱮᱛᱟᱨ ᱫᱚ ᱚᱱᱠᱟ ᱡᱤᱵᱽ ᱡᱤᱭᱟᱹᱞᱤ ᱠᱚᱫᱚ ᱠᱚ ᱟᱸᱡᱚᱢᱚᱜ ᱠᱟᱱᱟ ᱥᱮ ᱵᱟᱝᱟ?
ᱟᱫᱚ ᱮᱠᱷᱚᱱ ᱫᱚ ᱦᱟᱸᱜ ᱚᱱᱠᱟ ᱡᱤᱵᱽᱡᱤᱭᱟᱹᱞᱤ ᱥᱮᱬᱟ ᱡᱤᱵᱽᱡᱤᱭᱟᱹᱞᱤ ᱫᱚ ᱱᱚᱣᱟ ᱠᱚ ᱵᱟᱝ ᱠᱚ ᱟᱸᱡᱚᱢᱚᱜ ᱠᱟᱱᱟ᱾ ᱥᱮᱬᱟ ᱥᱮᱬᱟ ᱡᱤᱭᱟᱹ ᱵᱚᱛᱚᱨᱟᱱ ᱡᱤᱭᱟᱹᱞᱤ ᱠᱚ ᱚᱱᱠᱟ ᱫᱚ ᱦᱟᱸᱜ᱾ ᱠᱚ ᱟᱫ ᱤᱫᱤᱭ ᱠᱟᱱᱟ ᱵᱟᱹᱱᱩᱜ ᱠᱟᱜ ᱠᱚᱣᱟ ᱟᱫᱚ ᱚᱱᱠᱟ ᱠᱟᱹᱴᱤᱡ ᱢᱟᱹᱴᱤᱡ ᱫᱚ ᱢᱮᱱᱟᱜ ᱠᱚᱜᱮᱭᱟ ᱦᱟᱸᱜ
ᱟᱸᱻ ᱛᱟᱵᱮ ᱪᱮᱫ ᱞᱮᱠᱟᱱ ᱠᱚᱪᱚ?
ᱟᱫᱚ ᱱᱚᱝᱠᱟ ᱵᱚᱛᱚᱨᱟᱱ ᱡᱤᱭᱟᱹᱞᱤ ᱞᱮᱠᱟ ᱛᱮᱫᱚ ᱚᱱᱠᱟ ᱫᱚ ᱵᱟᱹᱱᱩᱜ ᱠᱟᱜ ᱠᱚᱣᱟ ᱱᱚᱛᱮ ᱢᱟ ᱠᱩᱞ ᱠᱚᱦᱚᱸ᱾ ᱠᱩᱞ ᱵᱟᱱᱟ ᱠᱚᱦᱚᱸ ᱮᱠᱷᱚᱱ ᱫᱚ ᱵᱟᱝᱠᱚ ᱧᱮᱞ ᱧᱟᱢ ᱟᱠᱟᱱᱟ᱾ ᱟᱨ ᱦᱟᱰᱜᱟᱨ ᱮᱢᱟᱱ ᱠᱚᱫᱚ ᱢᱤᱫ ᱵᱟᱨ ᱢᱮᱱᱟᱜ ᱠᱚᱣᱟ᱾ ᱧᱮᱞᱚᱜ ᱛᱟᱦᱮᱱᱟᱠᱚ ᱵᱚᱛᱚᱨᱟᱱ ᱡᱤᱭᱟᱹᱞᱤ ᱪᱟᱹᱛᱮ ᱮᱠᱷᱚᱱ ᱫᱚ ᱦᱟᱰᱜᱟᱨ ᱟᱨ ᱦᱟᱹᱛᱤ ᱮᱢᱟᱱ ᱠᱚᱜᱮ ᱞᱟᱹᱭ ᱜᱟᱱᱚᱜᱼᱟ
ᱟᱪᱪᱷᱟ ᱟᱪᱪᱷᱟ ᱩᱱᱠᱩ ᱩᱱᱠᱩ ᱠᱚᱫᱚ ᱢᱮᱱᱟᱜ ᱠᱚᱜᱮᱭᱟ ᱵᱟᱝ?
ᱦᱳᱭ ᱦᱳᱭ ᱦᱳᱭ᱾ ᱩᱱᱠᱩ ᱫᱚ ᱮᱠᱷᱚᱱ ᱦᱚᱸ ᱢᱮᱱᱟᱜ ᱠᱚᱜᱮᱭᱟ ᱧᱮᱞ ᱧᱟᱢᱚᱜ ᱜᱮᱭᱟ ᱠᱚ᱾ ᱟᱫᱚ ᱟᱯᱮ ᱥᱮᱫ ᱜᱮ ᱧᱮᱞᱚᱜ ᱛᱟᱦᱮᱱᱟᱠᱚ ᱥᱮ ᱵᱟᱝ?
ᱦᱩᱸ ᱧᱮᱞᱚᱜ ᱟᱠᱚ᱾ ᱛᱚᱵᱮ ᱩᱱᱠᱩ ᱦᱟᱹᱛᱤ ᱠᱚᱫᱚ ᱚᱱᱠᱟ ᱫᱚ ᱵᱟᱠᱚ ᱦᱤᱡᱩᱜ ᱜᱮᱭᱟ ᱪᱮᱫᱟᱜ ᱥᱮ ᱵᱟᱝ ᱱᱚᱣᱟ ᱫᱚ ᱥᱩᱨ ᱨᱮᱜᱮ ᱦᱩᱭᱩᱜ ᱠᱟᱱᱟ ᱨᱳᱰ ᱠᱚ ᱨᱤᱞ ᱨᱳᱰ ᱢᱮᱱᱟᱜᱼᱟ ᱨᱤᱞ ᱥᱴᱮᱥᱚᱱ ᱛᱟᱯᱚᱨᱮ ᱦᱩᱭᱩᱜ ᱠᱟᱱᱟ ᱵᱟᱭᱯᱟᱥ ᱠᱚ ᱢᱮᱱᱟᱜᱼᱟ ᱚᱱᱟ ᱠᱷᱟᱹᱛᱤᱨ ᱵᱤᱨ ᱥᱮᱫ ᱠᱷᱚᱱ ᱫᱚ ᱵᱚᱛᱚᱨ ᱠᱚᱛᱮ ᱵᱟᱠᱚ ᱯᱟᱨᱚᱢᱚᱜ ᱜᱮᱭᱟ ᱟᱨ ᱡᱩᱫᱤᱭᱳ ᱠᱚ ᱧᱟᱢᱚᱜᱼᱟ ᱠᱟᱹᱴᱤᱡ ᱡᱤᱭᱟᱹᱞᱤ ᱠᱚ ᱱᱩᱠᱩ ᱛᱩᱭᱩ ᱠᱚᱠᱚ ᱧᱟᱢᱚᱜᱼᱟ ᱨᱩᱸᱰᱟᱹ ᱠᱚ ᱠᱩᱞᱟᱹᱭ ᱠᱚ ᱱᱩᱠᱩ ᱮᱢᱟᱱ ᱠᱚᱜᱮᱧ ᱧᱮᱞ ᱵᱟᱲᱟ ᱦᱩᱭ ᱟᱠᱟᱱᱟ᱾
ᱟᱞᱮ ᱥᱮᱱ ᱦᱚᱸ ᱦᱟᱹᱛᱤ ᱠᱚᱦᱚᱸ ᱡᱟᱹᱥᱛᱤ ᱫᱚ ᱵᱟᱝ ᱠᱚ ᱦᱤᱡᱩᱜ ᱛᱟᱦᱮᱸᱫ ᱟᱫᱚ ᱯᱮᱲᱟ ᱦᱤᱨᱤ ᱞᱮᱠᱟ ᱠᱚ ᱦᱤᱨᱤ ᱞᱮ ᱛᱟᱦᱮᱱ ᱜᱮᱭᱟ ᱢᱟᱡᱷᱮ ᱢᱚᱫᱽᱫᱷᱮ ᱫᱚ ᱚᱱᱠᱟ ᱪᱟᱥ ᱚᱠᱛᱚ
ᱟᱪᱪᱷᱟ ᱟᱪᱪᱷᱟ ᱚ ᱟᱫᱚ ᱵᱟᱝᱟ ᱚᱱᱟ ᱯᱮᱲᱟ ᱠᱚᱫᱚ ᱱᱟᱯᱟᱭ ᱜᱮᱭᱟ ᱚᱱᱠᱟ ᱫᱚᱠᱚ ᱦᱮᱡ ᱦᱚᱪᱚᱣᱟᱱ ᱢᱮᱱᱠᱷᱟᱱ ᱫᱚ ᱮᱠᱫᱚᱢ ᱮᱴᱟᱜ ᱞᱮᱠᱟᱛᱮᱠᱚ ᱦᱮᱡᱚᱜ ᱢᱟᱱᱮ ᱛᱟᱺᱦᱩᱸ ᱚᱱᱟ ᱵᱩᱠᱟᱹ ᱠᱚᱫᱚ ᱞᱟᱲᱟᱜ ᱛᱟᱵᱚᱱ ᱞᱮᱠᱟ ᱵᱩᱡᱷᱟᱹᱜ ᱵᱟᱝᱥᱮ? ᱟᱹᱰᱤ ᱵᱚᱛ
ᱦᱮᱸ ᱦᱮᱸ ᱦᱮᱸ ᱦᱮᱸ
ᱟᱫᱚ ᱥᱮᱸᱫᱽᱨᱟ ᱠᱚᱫᱚ ᱥᱮᱱ ᱵᱟᱲᱟ ᱦᱩᱭᱠ ᱥᱮ ᱵᱟᱝᱟ ᱱᱟᱜ ᱱᱤᱛ ᱫᱷᱟᱹᱵᱤᱡ ᱛᱮ
ᱟᱫᱚ ᱥᱮᱸᱫᱽᱨᱟ ᱠᱚᱫᱚ ᱦᱟᱸᱜ ᱱᱤᱝᱠᱟ ᱫᱚ ᱞᱟᱹᱴᱩᱻ ᱥᱮᱸᱫᱽᱨᱟ ᱠᱚᱫᱚ ᱵᱟᱝ ᱪᱟᱞᱟᱣ ᱡᱟᱦᱟᱸ ᱫᱚ ᱟᱵᱚ ᱵᱩᱨᱩ ᱥᱮᱸᱫᱽᱨᱟ ᱠᱚᱫᱚ ᱵᱟᱝ ᱪᱟᱞᱟᱣ ᱵᱟᱲᱟ ᱦᱩᱭ ᱠᱟᱱᱟ ᱱᱚᱝᱠᱟ ᱟ ᱟᱹᱛᱩᱳ ᱚᱲᱟᱜ ᱨᱮ ᱛᱟᱦᱮᱸ ᱦᱚᱲ ᱫᱚ ᱚᱱᱠᱟ ᱠᱟᱹᱴᱤᱡ ᱢᱴᱤᱡ ᱡᱤᱭᱟᱹᱞᱤ ᱥᱮᱸᱫᱽᱨᱟ ᱠᱚᱫᱚ ᱥᱮᱱ ᱵᱟᱲᱟ ᱦᱩᱭᱟᱱᱟ
ᱟᱪᱷᱟ ᱪᱷᱟ ᱪᱷᱟ ᱦᱮᱸ ᱵᱟᱝᱟ ᱱᱚᱛᱮ ᱦᱚᱸ ᱦᱩᱭᱩᱜ ᱠᱟᱱᱟ ᱚᱱᱠᱟ ᱜᱮ ᱥᱮᱬᱟ ᱥᱮᱬᱟ ᱥᱮᱸᱫᱽᱨᱟ ᱢᱟᱱᱮ ᱠᱟᱛᱷᱟ ᱜᱮ ᱟᱹᱰᱤ ᱜᱟᱹᱦᱤᱨ ᱠᱟᱛᱷᱟ ᱠᱟᱛᱷᱟ ᱠᱟᱱᱟ ᱟᱫᱚ ᱚᱱᱠᱟ ᱱᱟᱜ ᱫᱚ ᱵᱟᱭ ᱪᱟᱞᱟᱣ ᱦᱩᱭ ᱠᱟᱱᱟ ᱛᱚᱵᱮ ᱱᱚᱣᱟ ᱠᱟᱹᱴᱤᱡ ᱥᱮ ᱠᱟᱹᱴᱤᱡ ᱱᱚᱣᱟ ᱥᱟᱨᱜᱟ ᱠᱚ ᱜᱩᱰᱩ ᱠᱚ ᱦᱮᱸ ᱟᱨ ᱛᱟᱯᱚᱨᱮ ᱨᱩᱸᱰᱟᱹ ᱠᱚ ᱩᱱᱠᱩ ᱠᱚᱫᱚ ᱥᱮᱸᱫᱽᱨᱟ ᱵᱟᱲᱟ ᱫᱚ ᱪᱟᱞᱟᱣ ᱦᱩᱭ ᱠᱟᱱᱟ ᱦᱮᱸ ᱠᱩᱞᱟᱹᱭ ᱮᱢᱟᱱ ᱠᱚ ᱛᱚᱵᱮ ᱟᱨ ᱢᱤᱫ ᱴᱟᱝ ᱠᱟᱛᱷᱟ ᱦᱩᱭᱩᱜ ᱠᱟᱱᱟ ᱟᱵᱚ ᱟᱻ ᱜᱤᱫᱽᱨᱟᱹ ᱵᱮᱲᱟ ᱠᱷᱚᱱᱜᱮ ᱪᱟᱞᱟᱜ ᱤᱫᱤ ᱫᱚᱠᱚ ᱤᱫᱤ ᱛᱟᱨᱟ ᱟᱠᱟᱫ ᱵᱚᱱᱟ᱾ ᱢᱟᱱᱮ ᱳᱭ ᱚᱱᱠᱟ ᱜᱟᱢᱪᱷᱟ ᱠᱚ ᱴᱩᱞᱩᱝ ᱴᱩᱞᱩᱝ ᱵᱚᱱ ᱤᱭᱟᱹ ᱜᱟᱢᱪᱷᱟ ᱠᱟᱱᱟ ᱠᱤ ᱯᱮᱱᱴ ᱠᱚ ᱢᱮᱱᱟᱜᱼᱟ ᱡᱟᱢᱟ ᱫᱚ ᱵᱟᱹᱱᱩᱜ ᱟᱱᱟ ᱦᱮᱸ ᱡᱟᱦᱟᱸ ᱞᱮᱠᱟ ᱠᱟᱛᱮ ᱩᱱᱠᱩ ᱵᱚᱱ ᱯᱟᱸᱡᱟ ᱠᱫ ᱠᱚᱣᱟ᱾ ᱛᱟᱭᱚᱢ ᱛᱮᱢ ᱫᱟᱹᱲ ᱟᱠᱟᱫ ᱜᱮᱭᱟ᱾ ᱵᱟᱢ ᱫᱟᱲᱮᱭᱟᱜ ᱠᱟᱱ ᱦᱚᱸᱚᱢ ᱩᱴᱷᱟᱹᱣ ᱟᱠᱟᱱ ᱜᱮᱭᱟ᱾
ᱦᱳᱭ ᱟᱫᱚ ᱩᱱ ᱥᱮᱸᱫᱽᱨᱟ ᱠᱟᱛᱷᱟ ᱠᱚ ᱧᱩᱢ ᱞᱮᱠᱷᱟᱱ ᱜᱮ ᱟᱫᱚ ᱱᱤᱝᱠᱷᱟᱱ ᱦᱚᱲ ᱦᱚᱸ ᱪᱟᱞᱟᱜ ᱜᱮ ᱥᱟᱱᱟᱣᱟ ᱟᱫᱚ ᱟᱫᱚ ᱵᱟᱝ ᱠᱚ ᱤᱫᱤ ᱨᱮᱦᱚᱸ ᱟᱫᱚ ᱡᱳᱨ ᱡᱚᱵᱚᱥᱛᱤ ᱠᱟᱛᱮᱫ ᱦᱚᱸ ᱪᱟᱞᱟᱜ ᱦᱩᱭᱩᱜ ᱛᱟᱦᱮᱱ ᱜᱮᱭᱟ ᱥᱮᱸᱫᱽᱨᱟ ᱠᱚᱫᱚ ᱦᱳᱭ
ᱵᱟᱝᱟ ᱟᱫᱚ ᱢᱤᱫ ᱴᱟᱝ ᱠᱟᱛᱷᱟ ᱠᱚ ᱞᱟᱹᱭᱟ ᱛᱟᱭᱚᱢ ᱠᱚᱨᱮ ᱛᱟᱦᱮᱸ ᱠᱚᱜ ᱯᱮ ᱠᱤ ᱡᱟᱦᱟᱱᱟᱜ ᱠᱚ ᱠᱟᱛᱷᱟ ᱟᱫᱚ ᱟᱸᱡᱚᱢ ᱦᱩᱭᱩᱜ ᱛᱟᱢᱟ ᱟᱨᱠᱤ
ᱦᱳᱭ ᱦᱳᱭ ᱦᱳᱭ
ᱟᱨ ᱵᱟᱝᱠᱷᱟᱱ ᱫᱟᱫᱟᱞ ᱞᱟᱠᱚ
ᱦᱳᱭ ᱟᱫᱚ ᱥᱮᱬᱟ ᱦᱚᱲ ᱥᱟᱞᱟᱜ ᱪᱟᱞᱟᱜᱣ ᱦᱩᱭᱩᱜ ᱠᱷᱟᱱᱡ ᱫᱚ ᱠᱟᱹᱴᱤᱡ ᱠᱟᱛᱷᱟ ᱠᱚᱢᱟ ᱟᱸᱡᱚᱢ ᱜᱮ ᱞᱟᱜᱟᱜᱼᱟ ᱦᱳᱭ ᱟᱫᱚ ᱟᱫᱚ ᱥᱮᱸᱫᱽᱨᱟ ᱵᱚᱞᱛᱮ ᱫᱚ ᱟᱵᱚ ᱥᱟᱱᱛᱟᱲ ᱦᱚᱯᱚᱱᱟᱜ ᱫᱚ ᱡᱟᱦᱟᱸ ᱢᱤᱫ ᱴᱟᱝ ᱟᱡᱚᱫᱤᱭᱟᱹ ᱵᱩᱨᱩ ᱥᱮᱸᱫᱽᱨᱟ ᱠᱚ ᱞᱟᱹᱭᱟ ᱡᱟᱦᱟᱸ ᱧᱩᱢ ᱞᱮᱠᱷᱟᱱ ᱜᱮ ᱠᱟᱹᱴᱤᱡ ᱢᱚᱱᱮᱨᱮ ᱵᱚᱛᱚᱨ ᱜᱮ ᱵᱩᱡᱷᱟᱹᱜᱼᱟ᱾
ᱦᱮᱸ ᱦᱮᱸ ᱦᱮᱸ
ᱟᱫᱽ ᱦᱮᱸ ᱟᱫᱚ ᱚᱱᱟ ᱥᱮᱸᱫᱽᱨᱟ ᱢᱟᱱᱮ ᱟᱡᱚᱫᱤᱭᱟᱹ ᱵᱩᱨᱩ ᱥᱮᱸᱫᱽᱨᱟ ᱵᱟᱨᱮ ᱛᱮᱜᱮ ᱠᱟᱹᱴᱤᱡ ᱠᱟᱹᱴᱤᱡ ᱡᱩᱫᱤ ᱡᱟᱦᱟᱸ ᱛᱤᱱᱟᱹᱜ ᱵᱟᱰᱟᱭ ᱢᱮᱱᱟᱜᱼᱟ, ᱛᱟᱦᱞᱮ ᱞᱟᱹᱭ ᱛᱟᱞᱟᱝ ᱢᱮ᱾
ᱦᱮᱸ ᱚᱱᱟ ᱟᱡᱳᱫᱤᱭᱟᱹ ᱵᱩᱨᱩ ᱥᱮᱸᱫᱽᱨᱟ ᱤᱫᱤ ᱠᱟᱛᱮᱫ ᱫᱚ ᱱᱤᱱᱟᱹᱜ ᱫᱷᱟᱹᱵᱤᱡ ᱜᱤᱧ ᱵᱟᱲᱟᱭᱟ ᱡᱮ ᱚᱸᱰᱮ ᱫᱚ ᱦᱚᱯᱚᱱ ᱦᱚᱯᱚᱱ ᱢᱤᱫ ᱴᱟᱝ ᱵᱤᱨᱼᱵᱩᱨᱩ ᱨᱮᱱᱟᱜ ᱵᱮᱯᱟᱨ ᱫᱚ ᱵᱟᱝ ᱠᱟᱱᱟ᱾ ᱟᱨ ᱡᱮ ᱟᱯᱱᱟᱨ ᱨᱮ ᱟᱯ ᱟᱯᱱᱟᱨ ᱞᱮᱠᱟᱱ ᱦᱚᱲ ᱥᱩᱢᱩᱝ ᱫᱚ ᱵᱟᱹᱧ ᱞᱟᱹᱭᱟ ᱤᱧ ᱟᱢ ᱞᱮᱠᱟᱱ ᱫᱚ ᱵᱟᱝᱟ ᱟ ᱚᱸᱰᱮ ᱫᱚ ᱦᱩᱭᱩᱜ ᱠᱟᱱᱟ ᱦᱩᱰᱤᱧ ᱦᱩᱰᱤᱧ ᱵᱩᱨᱩ ᱠᱚᱫᱚ ᱵᱟᱹᱱᱩᱜᱼᱟ ᱟᱨ ᱡᱤᱵᱽ ᱡᱤᱭᱟᱹᱞᱤ ᱠᱚᱢᱟ ᱚᱸᱰᱮ ᱫᱚ ᱟᱹᱰᱤ ᱢᱟᱨᱟᱝ ᱴᱷᱟᱶ ᱠᱟᱱᱟ ᱟᱹᱰᱤ ᱢᱟᱨᱟᱝ ᱟᱫᱚ ᱩᱱ ᱚᱠᱛᱚ ᱫᱚ ᱱᱮᱛᱟᱨ ᱫᱚᱠᱚ ᱪᱤᱠᱟᱹᱭᱮᱫᱟ ᱚᱸᱰᱮ ᱫᱚ ᱱᱮᱛᱟᱨ ᱫᱚ ᱟᱹᱰᱤᱜᱟᱱ ᱠᱚ ᱥᱮᱵᱽ ᱠᱟᱱᱟ ᱢᱮᱱᱠᱷᱟᱱ ᱦᱮ ᱢᱟᱱᱮ ᱩᱱ ᱚᱠᱛᱚ ᱠᱷᱚᱱ ᱜᱮᱠᱚ ᱪᱤᱠᱟᱹᱭ ᱛᱟᱦᱮᱱ ᱢᱟᱱᱮ ᱠᱟᱛᱮᱫ ᱦᱮᱸ ᱱᱚᱶᱟ ᱜᱤᱨᱟᱹ ᱠᱚ ᱯᱟᱴᱷᱟᱣ ᱛᱟᱦᱮᱸᱫ ᱵᱷᱮᱡᱟᱭ ᱛᱟᱦᱮᱸᱫ ᱠᱚ ᱟᱺ ᱟᱛᱩ ᱴᱚᱞᱟ ᱟᱛᱩ ᱴᱚᱞᱟ ᱠᱚ ᱜᱤᱨᱟᱹᱭ ᱛᱟᱦᱮᱸᱫ ᱱᱩᱱᱟᱹᱝ ᱫᱤᱱ ᱨᱮ ᱱᱚᱝᱠᱟ ᱱᱚᱝᱠᱟᱱ ᱥᱮᱸᱫᱽᱨᱟ ᱢᱮᱱᱟᱜ ᱛᱟᱵᱚᱱᱟ ᱟᱯᱮ ᱫᱚ ᱡᱚᱛᱚ ᱦᱚᱲ ᱫᱮᱞᱟ ᱜᱟᱞᱢᱟᱨᱟᱣ ᱠᱟᱛᱮ ᱜᱚᱴ ᱪᱟ ᱠᱟᱛᱮ ᱟᱫᱚ ᱵᱚᱱ ᱪᱟᱞᱟᱜᱼᱟ ᱟᱫᱚ ᱜᱤᱨᱟᱹ ᱫᱚ ᱟᱵᱚᱣᱟᱜ ᱫᱚ ᱢᱟᱫᱽᱫᱷᱚᱢ ᱠᱟᱱ ᱛᱟᱵᱚᱱᱟ ᱚᱱᱟ ᱞᱮᱠᱟ ᱛᱮᱜᱮ ᱟᱫᱚ ᱥᱮᱸᱫᱽᱨᱟ ᱠᱚᱫᱚ ᱠᱚ ᱪᱟᱞᱟᱜ ᱛᱟᱦᱮᱸᱜ ᱱᱤᱭᱟᱹᱩ
ᱦᱮᱸ ᱦᱮᱸ ᱟᱫᱚ ᱚᱱᱟ ᱟᱡᱳᱫᱤᱭᱟᱹ ᱵᱩᱨᱩ ᱥᱮᱸᱫᱽᱨᱟ ᱡᱟᱦᱟᱸ ᱫᱚ ᱚᱱᱟ ᱢᱟ ᱵᱟᱹᱭᱥᱟᱹᱠᱷ ᱵᱚᱸᱜᱟ ᱨᱮᱱᱟᱜ ᱡᱟᱦᱟᱸ ᱠᱩᱱᱟᱹᱢᱤ ᱨᱮᱠᱚ ᱥᱮᱸᱫᱽᱨᱟᱭ ᱛᱟᱦᱮᱸᱫ ᱵᱟᱹᱭᱥᱟᱹᱠᱷ ᱠᱩᱱᱟᱹᱢᱤ ᱨᱮ ᱚᱱᱟᱜ ᱜᱮ ᱵᱟᱝᱢᱟ ᱱᱮᱰᱟ ᱜᱚᱴᱟ ᱢᱟᱦᱟ ᱠᱟᱱᱟ
ᱦᱮᱸ ᱱᱮᱛᱟᱨ ᱫᱚᱠᱚ ᱱᱮᱰᱟ ᱜᱚᱴᱟ ᱩᱛᱟᱹᱨ ᱟᱠᱟᱜᱼᱟ ᱚᱱᱟᱜᱮ
ᱦᱳᱭ ᱱᱮᱰᱟ ᱜᱚᱴᱟ ᱩᱛᱟᱹᱨ ᱠᱟᱫᱟ ᱠᱚ ᱟᱨ ᱡᱟᱦᱟᱸ ᱠᱚ ᱟᱨᱚ ᱦᱟᱸᱜ ᱚᱱᱠᱟ ᱮᱻ ᱡᱟᱦᱟᱸ ᱵᱤᱨᱵᱩᱨᱩ ᱠᱚ ᱢᱮᱱᱟᱜ ᱠᱟᱫᱟ ᱚᱱᱠᱟ ᱢᱟ ᱢᱮᱱᱟᱜ ᱜᱮᱭᱟ ᱟᱫᱚ ᱚᱱᱠᱟ ᱠᱚᱨᱮ ᱦᱚᱸ ᱥᱮᱸᱫᱽᱨᱟ ᱫᱚ ᱦᱩᱭᱩᱜ ᱛᱟᱦᱮᱸᱱ ᱜᱮᱭᱟ ᱟᱫᱚ ᱟᱡᱚᱫᱤᱭᱟᱹ ᱵᱩᱨᱩ ᱥᱮᱸᱫᱽᱨᱟ ᱫᱚ ᱟᱹᱰᱤ ᱵᱚᱛ ᱛᱚᱨ ᱟᱱᱟᱜ ᱜᱮᱭᱟ ᱚᱱᱟ ᱠᱚ ᱠᱷᱚᱱ ᱦᱚᱸ
ᱦᱩ ᱟᱹᱰᱤ ᱵᱚᱛᱚᱨᱟᱱ ᱚᱸᱰᱮ ᱫᱚ ᱦᱩᱭᱩᱜ ᱠᱟᱱᱟ ᱱᱤᱛ ᱱᱤᱛ ᱦᱚᱸ ᱢᱤᱫᱴᱟᱝ ᱨᱤᱦᱤᱴ ᱢᱮᱱᱟᱜ ᱜᱮᱭᱟ, ᱥᱮ ᱱᱤᱛ ᱦᱚᱸ ᱦᱩᱭᱩᱜ ᱠᱟᱱᱟ ᱢᱤᱫ ᱜᱤᱭᱟ ᱡᱮ ᱟᱢ ᱟᱞᱚᱢ ᱢᱚᱱᱮᱭᱟ ᱡᱮ ᱤᱧᱤᱧ ᱟᱹᱰᱤ ᱦᱚᱲ ᱟᱛᱮ ᱞᱮ ᱪᱟᱞᱟᱜ ᱠᱟᱱᱟ ᱢᱟᱱᱮ, ᱤᱧ ᱜᱮᱤᱧ ᱨᱩᱣᱟᱹᱲᱟ ᱚᱱᱟ ᱫᱚ ᱱᱮᱛᱟᱨ ᱦᱚᱸ ᱦᱩᱭᱩᱜ ᱠᱟᱱᱟ ᱚᱱᱟ ᱢᱮᱲᱦᱮᱫ ᱥᱟᱠᱟᱢ ᱠᱚ ᱛᱩᱞ ᱢᱟᱱᱮ ᱛᱩᱫ ᱤᱫᱤ ᱠᱟᱛᱮ ᱠᱚ ᱪᱟᱞᱟᱜ ᱠᱟᱱᱟ ᱢᱟᱱᱮ ᱵᱩᱡᱷᱟᱹᱣ ᱠᱟᱜᱢ ᱢᱚᱱᱮ ᱡᱤᱣᱤ ᱠᱷᱚᱱ ᱛᱤᱱᱟᱹᱜ ᱢᱤᱫᱴᱟᱝ ᱟᱹᱰᱤ ᱢᱟᱨᱟᱝ ᱫᱩᱠ ᱢᱤᱫᱴᱟᱝ ᱵᱮᱯᱟᱨ ᱢᱮᱱᱟᱜᱼᱟ
ᱦᱮᱸ ᱟᱫᱚ ᱟᱵᱚ ᱥᱟᱱᱛᱟᱲ ᱦᱚᱯᱚᱱᱟᱜ ᱢᱤᱫᱴᱟᱝ ᱮ ᱠᱟᱛᱷᱟ ᱢᱮᱱᱟᱜ ᱟᱠᱟᱫ ᱫᱚ ᱡᱟᱦᱟᱸ ᱡᱟᱦᱟᱸᱭ ᱟᱡᱚᱫᱤᱭᱟᱹ ᱵᱩᱨᱩᱭ ᱥᱮᱸᱫᱽᱨᱟ ᱠᱟᱫᱟ ᱩᱱᱤᱜᱮ ᱵᱟᱝᱢᱟ ᱠᱚᱲᱟ ᱞᱮᱠᱷᱟ ᱠᱚᱲᱟ ᱞᱮᱠᱟ ᱛᱮᱫᱚᱭ ᱞᱮᱠᱷᱟᱜᱼᱟ ᱚᱱᱠᱟ ᱢᱤᱫᱴᱟᱝ ᱠᱟᱛᱷᱟ ᱢᱮᱱᱟᱜ ᱟᱠᱟᱫ ᱛᱟᱵᱚᱱᱟ ᱦᱮᱸ ᱵᱟᱝ ᱦᱳᱭ ᱦᱳᱭ ᱦᱮᱸ᱾
ᱥᱟᱹᱨᱤ ᱜᱮ ᱱᱚᱣᱟ ᱪᱩᱴᱩ ᱥᱮᱸᱫᱽᱨᱟ ᱠᱟᱛᱮ ᱜᱮ ᱟᱨ ᱥᱮᱸᱫᱽᱨᱟ ᱦᱟᱱ ᱦᱚᱲ ᱠᱚ ᱞᱟᱹᱭ ᱟᱠᱚ ᱟ ᱥᱮ ᱪᱮᱫ ᱡᱟᱦᱟᱸᱭ ᱦᱩᱭᱩᱜ ᱠᱟᱱᱟ ᱚᱸᱰᱮ ᱚᱠᱟᱱᱟᱜ ᱴᱷᱟᱶ ᱨᱮ ᱪᱟᱞᱟᱜ ᱢᱮ ᱛᱚᱵᱮ ᱛᱚᱠᱚ ᱞᱟᱹᱭᱟᱢᱟ ᱥᱮᱸᱫᱽᱨᱟ ᱦᱟᱱ ᱦᱚᱲ
ᱦᱳᱭ ᱟᱫᱚ ᱟᱵᱚ ᱠᱚᱫᱚ ᱟᱢᱦᱚᱸ ᱦᱳᱭᱛᱳ ᱥᱮᱸᱫᱽᱨᱟ ᱠᱚᱫᱚ ᱵᱟᱢ ᱪᱟᱞᱟᱣ ᱵᱟᱲᱟᱣ ᱟᱠᱟᱱᱟ ᱞᱟᱹᱴᱩ ᱥᱮᱸᱫᱽᱨᱟ ᱫᱚ ᱤᱧ ᱦᱚᱸ ᱵᱟᱹᱧ ᱪᱟᱞᱟᱣ ᱠᱟᱱᱟ ᱟᱫᱚ ᱡᱟᱦᱟᱸ ᱛᱤᱱᱟᱹᱜ ᱜᱟᱱ ᱯᱟᱹᱦᱤᱞ ᱦᱟᱯᱲᱟᱢ ᱠᱚᱣᱟᱜ ᱢᱚᱪᱟ ᱠᱟᱛᱷᱟ ᱛᱮ ᱡᱟᱦᱟᱸ ᱛᱤᱱᱟᱹᱜ ᱟᱸᱡᱚᱢ ᱟᱠᱟᱱᱟ ᱟᱨ ᱯᱟᱲᱦᱟᱣ ᱵᱟᱨᱮᱛᱮ ᱡᱟᱦᱟᱸ ᱛᱤᱱᱟᱹᱜ ᱜᱟᱱ ᱧᱟᱢ ᱟᱠᱟᱱᱟ ᱚᱱᱟ ᱠᱚᱜᱮ ᱦᱳᱭᱛᱳ ᱵᱟᱰᱟᱭ ᱢᱮᱱᱟᱜᱼᱟ ᱚᱱᱟ ᱠᱷᱚᱱ ᱡᱟᱹᱥᱛᱤ ᱫᱚ ᱵᱟᱝ ᱧᱮᱞ ᱟᱹᱜᱩ ᱦᱩᱭ ᱠᱟᱱᱟ᱾
ᱦᱩᱸ ᱦᱩᱸ ᱦᱩᱸ ᱛᱚᱵᱮ ᱪᱟᱞᱟᱣ ᱫᱚ ᱮᱠᱟᱞ ᱞᱟᱹᱠᱛᱤ ᱠᱟᱱ ᱜᱮᱭᱟ ᱛᱚᱵᱮ ᱥᱚᱢᱚᱭ ᱥᱩᱡᱳᱜᱽ ᱦᱚᱸ ᱚᱱᱠᱟ ᱫᱚ ᱯᱟᱞᱚᱱ ᱦᱩᱭᱩᱜ ᱜᱮᱭᱟ ᱦᱮᱸ ᱪᱟᱞᱟᱣ ᱫᱚ ᱦᱩᱭᱩᱜ ᱜᱮᱭᱟ ᱵᱟᱝ ᱵᱟᱠᱷᱟᱱ ᱫᱚ ᱢᱟᱹᱱ ᱫᱚᱦᱚ ᱵᱟᱭ ᱜᱟᱱᱚᱜᱼᱟ ᱚᱱᱟ ᱢᱤᱫᱴᱟᱝ ᱠᱟᱛᱷᱟ ᱱᱚᱜᱼᱚᱭ ᱱᱤᱛ ᱜᱮᱢ ᱞᱟᱹᱭ ᱠᱮᱫ ᱞᱟᱡᱟᱣ ᱢᱤᱫᱴᱟᱝ ᱵᱩᱡᱷᱟᱹᱜ ᱠᱟᱱᱟ ᱾ ᱟᱯᱱᱟᱨ ᱫᱚ ᱦᱟᱝᱠᱩ ᱥᱮᱬᱟ ᱥᱮᱬᱟ ᱵᱤᱨ ᱨᱮᱱ ᱥᱮᱬᱟ ᱥᱮᱬᱟ ᱡᱤᱭᱟᱹᱞᱤ ᱠᱚ ᱥᱮᱸᱫᱽᱨᱟᱭᱮᱫ ᱠᱚᱣᱟ ᱟᱯᱱᱟᱨ ᱫᱚᱩ ᱴᱩᱢ ᱥᱮᱸᱫᱽᱨᱟᱭ ᱠᱟᱱᱟ। ᱢᱟᱱᱮ ᱚᱱᱟ ᱪᱮᱛᱟᱱ ᱨᱮᱠᱚ ᱡᱩᱫᱤ ᱠᱚ ᱞᱟᱹᱭᱟᱢᱟ ᱡᱮ, ᱠᱚᱲᱟ ᱞᱮᱠᱟ ᱵᱟᱢ ᱞᱮᱠᱷᱟᱡ ᱼᱼ ᱠᱟᱱᱟ, ᱱᱚᱶᱟ ᱢᱟ ᱞᱟᱡᱟᱣ ᱨᱮᱱᱟᱜ ᱠᱟᱛᱷᱟ ᱫᱚ ᱠᱟᱱ ᱜᱮᱭᱟ। ᱦᱮᱸ᱾ ᱚ ᱚᱠᱛᱚ ᱠᱚ ᱧᱟᱢ ᱠᱟᱛᱮᱜ ᱼᱼ ᱟᱫᱚ ᱢᱤᱫ ᱴᱟᱝ, ᱯᱟᱞᱮᱱ ᱵᱚᱱ ᱥᱮᱴᱮᱨ ᱫᱟᱲᱮᱭᱟᱜ ᱜᱮᱭᱟ।
ᱦᱮᱸ᱾ ᱧᱮᱞ ᱟᱹᱜᱩ ᱥᱟᱸᱜᱮ ᱛᱮ।
ᱧᱮᱞ ᱟᱹᱜᱩ ᱥᱟᱸᱜᱮ ᱛᱮ ᱦᱮᱸ।
ᱦᱮᱸ।
ᱥᱩᱞᱩ ᱠᱚ ᱜᱚᱡ ᱜᱮᱥᱮ ᱵᱟᱵᱚᱱ ᱫᱟᱲᱮᱭᱟᱠᱚᱣᱟ᱾ ᱢᱮᱱᱠᱷᱟᱱ, ᱦᱩᱭᱩᱜ ᱠᱟᱱᱟ ᱚᱱᱟ ᱥᱟᱶ ᱥᱟᱶᱛᱮ ᱫᱚ ᱫᱟᱹᱲ ᱛᱮᱵᱚᱱ ᱫᱟᱲᱮᱭᱟᱜᱼᱟ।
ᱛᱮ ᱚᱱᱟ ᱡᱟᱦᱟᱸ ᱥᱮᱸᱫᱽᱨᱟ ᱨᱮᱱᱟᱜ, ᱡᱟᱦᱟᱸᱞᱮᱠᱟ ᱢᱩᱸᱻ ᱹᱹ ᱹ ᱪᱮᱫ ᱤᱧ ᱞᱟᱹᱭᱟ? ᱥᱮᱸᱫᱽᱨᱟ ᱡᱟᱦᱟᱸ ᱯᱚᱫᱽᱫᱷᱚᱛᱤ ᱟᱵᱚᱣᱟᱜ, ᱪᱮᱫ ᱞᱮᱠᱟ ᱵᱟᱨᱮᱛᱮ ᱼᱼ ᱦᱮᱸ, ᱪᱮᱫ ᱞᱮᱠᱟ ᱠᱚ ᱥᱮᱸᱫᱽᱨᱟᱭᱟ? ᱚᱱᱟ ᱠᱚ ᱵᱟᱨᱮ ᱛᱚ, ᱱᱟᱥᱮᱱᱟᱜ ᱵᱩᱡᱽ ᱧᱟᱢ ᱼᱼ ᱢᱚᱜ ᱟᱢ ᱵᱟᱰᱟᱭ ᱛᱤᱭᱩᱜᱚᱜᱼᱟ।
ᱵᱟᱲᱟᱭ ᱛᱤᱭᱩᱜᱚᱜᱼᱟ, ᱟᱹᱰᱤᱜᱟᱱ ᱜᱮ ᱟᱹᱰᱤᱜᱟᱱ ᱜᱮ ᱵᱩᱡᱷᱟᱹᱜᱼᱟ ᱦᱮᱸ। ᱥᱮᱸᱫᱽᱨᱟ ᱫᱚ ᱪᱮᱫ ᱠᱟᱱᱟ? ᱟᱹᱰᱤ ᱜᱟᱱ ᱜᱮ ᱵᱟᱲᱟᱭᱚᱜᱼᱟ। ᱟᱵᱚ ᱞᱩᱛᱩᱨ ᱛᱮ ᱡᱟᱦᱟᱸ ᱛᱤᱱᱟᱹᱜ ᱵᱚᱱ ᱟᱸᱡᱚᱢ ᱼᱼ ᱠᱟᱜᱼᱟ᱾ ᱢᱚᱱᱮᱨᱮ ᱢᱤᱫᱴᱟᱝ ᱵᱚᱛᱚᱨ ᱦᱮᱡ ᱟᱠᱟᱱᱟ, ᱯᱟᱞᱮᱱ ᱱᱚᱝᱠᱟ? ᱯᱟᱞᱮᱱ ᱢᱟᱱᱮ ᱩᱭᱦᱟᱹᱨ ᱮᱫᱟ ᱼ ᱚᱱ ᱮᱹᱭ ᱢᱚᱱᱦᱮᱹᱜ ᱠᱟᱱᱟ ᱱᱚᱝᱠᱟ ᱦᱳᱭᱳᱜ ᱢᱚᱱᱦᱮᱹᱜ ᱠᱟᱱᱟ ᱱᱚᱝᱠᱟ ᱦᱳᱭᱳᱜ ᱾ ᱮᱱᱠᱷᱟᱱ ᱚᱱᱟ ᱢᱮᱫ ᱥᱟᱢᱟᱝ ᱨᱮᱵᱚᱱ ᱧᱮᱞ ᱞᱮᱠᱷᱟᱱ, ᱵᱮᱥᱤ ᱚᱵᱷᱤᱜᱽᱚᱛᱟ ᱦᱩᱭᱩᱜᱼᱟ, ᱵᱮᱥᱤ ᱵᱟᱰᱟᱭ ᱦᱩᱭᱩᱜᱼᱟ। ᱮᱸᱜ ᱱᱚᱜᱼᱚ ᱱᱚᱝᱠᱟ ᱾
ᱦᱳᱭ ᱦᱳᱭ ᱦᱳᱭ। ᱟᱨ ᱚᱱᱠᱟ ᱟᱯᱷ, ᱦᱮᱸ- ᱦᱮᱸ, ᱦᱳᱭ ᱦᱳᱭ ᱾ ᱟᱨ ᱛᱟᱞᱦᱮ ᱟᱯᱮ ᱥᱮᱱ ᱠᱚᱢᱟ, ᱚᱱᱠᱟ ᱵᱩᱨᱩ ᱵᱤᱨ ᱠᱚᱫᱚ ᱥᱩᱨ ᱨᱮ ᱵᱟᱹᱱᱩᱜ ᱠᱟᱫᱟ? ᱵᱟᱠᱷᱟᱱ ᱫᱚ ᱟᱞᱮ ᱼᱼ